ᱦᱟᱞᱳ
ᱦᱮᱸ ᱦᱮᱞᱳ
ᱦᱮᱸ ᱟ ᱡᱚᱦᱟᱨ ᱜᱮ ᱜᱚᱝᱠᱮ
ᱦᱮᱸ ᱡᱚᱦᱟᱨ ᱜᱮ
ᱦᱳᱭ ᱟᱨ
ᱦᱮᱸ ᱢᱚᱡᱽ ᱵᱟᱲᱟᱭ ᱜᱮᱭᱟᱹᱧ ᱱᱤᱛᱚᱜ ᱫᱷᱟᱹᱲᱤᱡ ᱫᱚ ᱟᱢᱜᱮ
ᱦᱳᱭ ᱟ ᱱᱚᱛᱮ ᱦᱚᱸ ᱤᱧ ᱦᱚᱸ ᱱᱟᱯᱟᱭ ᱵᱟᱲᱮ ᱜᱮ ᱢᱤᱱᱟᱹᱧᱟ ᱟᱨ ᱡᱚᱛᱚ ᱠᱚᱜᱮ ᱚᱲᱟᱜ ᱠᱚᱥᱮᱜ ᱟᱨ ᱱᱟᱯᱟᱭ ᱵᱟᱲᱟ ᱜᱮ ᱢᱮᱱᱟᱜ ᱠᱚᱣᱟ ᱱᱤᱛ ᱦᱟᱹᱵᱤᱡ ᱛᱮᱫᱚ
ᱟᱪᱪᱷᱟ
ᱦᱳᱭ ᱟ ᱛᱟᱦᱚᱞᱮ ᱛᱚᱵᱮ ᱞᱟᱹᱭ ᱛᱟᱞᱟᱝ ᱢᱮ ᱛᱟᱦᱚᱞᱮ ᱫᱟᱜ ᱡᱟᱹᱲᱤ ᱠᱚ ᱪᱮᱫ ᱞᱮᱠᱟ ᱦᱟᱸ ᱦᱚᱱᱛᱮ ᱦᱟᱯᱮ ᱥᱮᱫ ᱫᱚ ᱱᱟᱦᱟᱸᱜ
ᱫᱟᱜ ᱛᱚ ᱵᱚᱨᱥᱟ ᱦᱩᱭ ᱠᱟᱱᱟ ᱥᱮ ᱛᱚ ᱵᱷᱟᱹᱜᱤ ᱵᱷᱟᱹᱜᱤ ᱜᱤ ᱫᱟᱜ ᱫᱟᱭ ᱫᱤᱱᱟᱹᱢ ᱦᱤᱞᱚᱜ ᱜᱮ ᱫᱟᱜ ᱠᱟᱱᱟᱭ
ᱦᱳᱭ ᱦᱳᱭ ᱱᱚᱜᱼᱚᱭ ᱫᱟᱜ ᱡᱟᱹᱯᱩᱜ ᱠᱚᱢᱟ ᱡᱟᱹᱲᱤ ᱠᱚᱢᱟ ᱱᱟᱦᱟᱜ ᱟᱹᱰᱤ ᱦᱟ ᱛᱮᱫ ᱠᱚ ᱢᱮᱱ ᱞᱮᱠᱟ ᱟᱹᱰᱤ ᱵᱟᱹᱲᱛᱤ ᱜᱤ ᱱᱟᱦᱟᱜ ᱫᱟᱜᱼᱮᱜ ᱠᱟᱱ ᱜᱮᱭᱟ ᱦᱳᱭ ᱥᱮ
ᱦᱮᱸ
ᱟᱨ ᱚᱱᱟ ᱪᱟᱹᱞᱛᱤ ᱛᱮ ᱱᱟᱦᱟᱜ ᱱᱚᱣᱟ ᱟᱵᱚᱣᱟᱜ ᱱᱚᱣᱟ ᱪᱟᱥ ᱠᱟᱹᱢᱤ ᱠᱚ ᱱᱟᱦᱟᱜ ᱯᱷᱩᱨ ᱛᱤᱜ ᱠᱟᱱᱟ ᱟᱨ ᱢᱩᱪᱟᱹᱫ ᱵᱟᱲᱟ ᱦᱩᱭ ᱞᱮᱱ ᱛᱮᱜ ᱜᱮ ᱱᱟᱦᱟᱸᱜ ᱟᱵᱚ ᱱᱚᱣᱟ ᱪᱟᱥ ᱠᱟᱹᱢᱤ ᱠᱷᱚᱡ ᱵᱚᱱ ᱟ ᱡᱤᱨᱟᱹᱜᱼᱟ ᱱᱤᱛ ᱵᱮᱲᱟ ᱫᱚ ᱟᱨ ᱦᱟᱸᱜ ᱟᱨᱦᱚᱸ ᱡᱚᱠᱷᱚᱱ ᱞᱟᱹᱴᱩᱜᱼᱟ ᱚᱱᱟ ᱚᱠᱛᱚ ᱵᱚᱱ ᱜᱮᱫᱟ ᱟᱨ ᱫᱟᱞ ᱨᱟᱠᱟᱜ ᱠᱟᱛᱮᱜ ᱢᱟ ᱱᱟᱦᱟᱜ ᱛᱟᱠᱮ ᱥᱚᱦᱨᱟᱭ ᱜᱮᱵᱚᱱ ᱯᱩᱡ ᱯᱩᱡᱟᱹᱭ
ᱦᱳᱭ ᱦᱳᱭ ᱦᱳᱭ ᱴᱷᱤᱠ
ᱦᱳᱭ ᱛᱟᱦᱚᱞᱮ ᱜᱚᱝᱠᱮ ᱦᱮᱸ ᱜᱚᱝᱠᱮ
ᱱᱮᱧ ᱪᱮᱫ ᱪᱮᱠᱟ ᱦᱩᱭᱩᱜ ᱠᱟᱱᱟ ᱱᱤᱛᱚᱜ ᱫᱚ ᱛᱚᱦᱞᱮ
ᱟ ᱱᱤᱛᱚᱜ ᱫᱚ ᱱᱟᱦᱟᱸᱜ ᱱᱚᱜᱼᱚᱭ ᱨᱚᱯᱚᱲ ᱜᱮ ᱦᱩᱭᱩᱜ ᱠᱟᱱᱟ ᱦᱟᱸᱜ ᱱᱚᱜᱼᱚᱭ ᱠᱤᱫᱩᱠ ᱠᱚ ᱡᱚᱢ ᱵᱟᱲᱟ ᱦᱩᱭᱱᱟ ᱟᱫᱚ ᱡᱚᱢ ᱵᱟᱲᱟ ᱦᱩᱭ ᱠᱟᱛᱮᱜ ᱱᱟᱦᱟᱜ ᱱᱚᱜᱼᱚᱭ ᱡᱤᱨᱟᱹᱣ ᱵᱟᱲᱟ ᱦᱩᱭ ᱠᱟᱱᱟ ᱟᱫᱚ ᱡᱤᱨᱟᱹᱣ ᱠᱟᱛᱮᱜ ᱱᱚᱜᱼᱚᱭ ᱟᱨᱮᱥᱴ ᱦᱩᱭᱩᱜ ᱠᱟᱱᱟ ᱱᱚᱜᱼᱚᱭ ᱨᱚᱯᱚᱲ ᱜᱮ ᱦᱩᱭᱩᱜ ᱠᱟᱱᱟ ᱟᱹᱵᱤᱱ ᱥᱟᱶᱛᱮ ᱜᱮ
ᱟᱪᱪᱷᱟ ᱟᱪᱪᱷᱟ
ᱟᱨ ᱥᱟᱵᱮᱱᱟᱜ ᱫᱚ ᱪᱮᱫ ᱚᱱᱛᱮ ᱫᱚ ᱪᱮᱫ ᱠᱚᱵᱮᱱ ᱪᱮᱠᱟᱭᱮᱜ ᱠᱟᱱ ᱱᱤᱛ ᱵᱮᱲᱟ ᱫᱚ ᱱᱟᱦᱟᱜ ᱫᱟᱠᱟ ᱠᱚ ᱡᱚᱢ ᱵᱟᱲᱟ ᱦᱩᱭᱱᱟ ᱥᱮ ᱵᱟᱝ
ᱵᱟᱝ ᱵᱟᱝ ᱟᱹᱣᱨᱤ ᱟᱞᱮ ᱫᱚ ᱱᱤᱛᱚᱜ ᱫᱚ ᱪᱟᱞᱟᱜ ᱦᱩᱭᱩᱜᱼᱟ ᱦᱟᱸᱜ ᱤᱭᱟᱹ ᱥᱮᱫ ᱩᱸᱻ ᱠᱮᱱᱴᱤᱱ ᱥᱮᱫ ᱪᱟᱞᱟᱜ ᱦᱩᱭᱩᱜᱼᱟ
ᱟᱪᱪᱷᱟ ᱟᱪᱪᱷᱟ ᱛᱟᱦᱞᱮ ᱚᱠᱛᱚ ᱢᱟᱦᱟᱜ ᱚᱱᱟ ᱨᱮᱭᱟᱜ ᱢᱟ ᱱᱟᱦᱟᱜ ᱱᱚ ᱵᱟᱡᱮ ᱞᱮᱠᱟ ᱯᱟᱞᱮᱜ ᱵᱟᱝ
ᱦᱮᱸ ᱥᱟᱲᱮ ᱱᱚᱭ
ᱟᱪᱪᱷᱟ ᱥᱟᱲᱮ ᱱᱚᱭ ᱞᱮᱠᱟ ᱵᱟᱝ ᱦᱳᱭ ᱦᱳᱭ ᱮᱱᱛᱮ ᱢᱤᱫᱴᱮᱱ ᱠᱮᱱᱴᱤᱱ ᱨᱮᱭᱟᱜ ᱮᱱᱛᱮᱱ ᱱᱚ ᱵᱟᱡᱮ ᱞᱮᱠᱟ ᱦᱮᱸ ᱵᱚᱞᱮ ᱚᱸᱰᱮ ᱠᱚ ᱮᱢᱚᱜ ᱛᱟᱦᱮᱱᱟ ᱵᱚᱞᱮ ᱢᱟᱱᱮ ᱡᱟᱦᱟᱱᱟᱜ ᱠᱟᱹᱢᱤ ᱠᱚ ᱦᱩᱭᱩᱜ ᱠᱟᱱᱟ ᱥᱮ ᱪᱮᱫ ᱛᱟᱦᱚᱞᱮ?
ᱠᱟᱹᱢᱤ ᱫᱚ ᱵᱟᱝ ᱤᱭᱟᱹ ᱯᱟᱲᱦᱟᱣ ᱜᱤ ᱟᱨᱠᱤ ᱢᱮᱥ ᱨᱮ ᱛᱟᱦᱮᱱ ᱦᱩᱭᱩᱜ ᱠᱟᱱᱟ ᱛᱟᱦᱞᱮ ᱫᱚ ᱦᱚᱲᱟᱜ ᱚᱲᱟᱜ ᱠᱚᱨᱮ
ᱟᱪᱪᱷᱟ ᱟᱪᱪᱷᱟ ᱚ ᱟᱨ ᱛᱚᱵᱮ ᱦᱮᱸ ᱜᱚᱝᱠᱮ ᱚᱞᱚᱜ ᱯᱟᱲᱦᱟᱜ ᱱᱤᱭᱮ ᱛᱚᱵᱮ ᱞᱟᱝ ᱨᱚᱯᱚᱲ ᱞᱮᱠᱟᱡ ᱱᱟᱦᱟᱜ ᱟᱹᱰᱤ ᱵᱮᱥ ᱦᱩᱭ ᱠᱚᱜᱼᱟ ᱛᱟᱦᱚᱞᱮ ᱪᱮᱫ ᱠᱚ ᱢᱮᱱᱟ ᱚᱞᱚᱜ ᱯᱟᱲᱦᱟᱜ ᱱᱤᱭᱩᱛ ᱠᱟᱛᱮᱜ ᱟᱹᱰᱤ ᱞᱟᱹᱠᱛᱤ ᱜᱮᱭᱟ ᱟᱵᱚ ᱢᱟᱹᱱᱢᱤ ᱡᱤᱭᱚᱱ ᱨᱮ ᱦᱳᱭᱥᱮ ᱟᱨ ᱵᱟᱠᱷᱟᱱ ᱢᱮᱜ ᱢᱟᱨᱥᱟᱞ ᱛᱮᱦᱮ ᱛᱩᱞᱩᱡ ᱦᱚᱸ ᱱᱟᱦᱟᱜ ᱟᱸ ᱠᱟᱬᱟ ᱦᱚᱲᱚᱜ ᱞᱮᱠᱟ ᱛᱟᱦᱮᱱ ᱦᱩᱭᱩᱜ ᱛᱟᱵᱚᱱᱟ ᱵᱟᱝᱠᱷᱟᱡ ᱦᱳᱭ ᱥᱮ ᱛᱚ ᱚᱞᱚᱜ ᱯᱟᱲᱦᱟᱜ ᱟᱵᱚ ᱢᱟᱹᱱᱢᱤ ᱡᱤᱭᱚᱱ ᱨᱮ ᱛᱤᱱᱟᱹᱜ ᱟᱦ ᱛᱚᱨᱠᱟᱨ ᱢᱮᱱᱟᱜᱼᱟ? ᱟᱵᱮᱱ ᱛᱷᱚᱲᱟ ᱵᱮᱱ ᱞᱟᱹᱭ ᱞᱮᱠᱟᱡ ᱫᱚ ᱱᱟᱦᱟᱜ ᱟᱹᱰᱤ ᱵᱮᱥ ᱦᱩᱭ ᱠᱚ ᱱᱤᱭᱟᱹ ᱵᱟᱨᱮ ᱛᱮᱞᱟᱝ ᱜᱟᱞᱚᱪᱚᱜᱼᱟ
ᱦᱩᱸ ᱦᱩᱸ ᱦᱩᱸ ᱯᱟᱲᱦᱟᱜ ᱫᱚ ᱤᱧᱤᱧ ᱢᱮᱱᱟ ᱟᱹᱰᱤ ᱡᱟᱹᱥᱛᱤ ᱜᱮ ᱞᱟᱹᱠᱛᱤ ᱠᱟᱱ ᱜᱮᱭᱟ ᱱᱤᱭᱟᱹ ᱥᱚᱢᱚᱭ ᱨᱮᱫᱚ ᱠᱚᱱᱚ ᱠᱤ ᱱᱤᱡᱮ ᱦᱚᱸ ᱢᱤᱫᱴᱟᱝ ᱯᱟᱲᱦᱟᱣ ᱞᱮᱠᱷᱟᱡ ᱢᱤᱫᱴᱮᱱ ᱠᱮᱴᱮᱡ ᱫᱷᱟᱨᱮᱢ ᱛᱤᱸᱜᱩᱜᱼᱟ ᱜᱚᱜᱚᱼᱵᱟᱵᱟᱣᱟᱜ ᱵᱷᱚᱨᱥᱟ ᱠᱚ ᱛᱮᱦᱚᱸ ᱢᱤᱫᱴᱮᱱ ᱛᱤᱱᱟᱹᱜ ᱫᱤᱱ ᱜᱮᱢ ᱛᱟᱦᱮᱱᱟ ᱟᱨ ᱱᱤᱡᱮᱨᱟᱜ ᱦᱚᱸ ᱥᱚᱝᱥᱟᱨ ᱪᱟᱞᱟᱣ ᱵᱟᱲᱟ ᱦᱩᱭᱩᱜᱼᱟ ᱟᱨ ᱛᱤᱱᱟᱹᱜ ᱮᱢ ᱯᱟᱲᱦᱟᱜᱼᱟ ᱩᱱᱟᱹᱜ ᱪᱮᱫ ᱨᱮᱱᱟᱜ ᱢᱮᱱᱟᱜ ᱟᱠᱟᱫᱟ ᱟᱨ ᱯᱟᱲᱦᱟᱜ ᱨᱮᱱᱟᱜ ᱛᱚ ᱢᱩᱪᱟᱹᱫ ᱫᱚ ᱵᱟᱹᱱᱩᱜ ᱦᱤᱛᱚᱜ ᱫᱚ ᱟᱵᱚᱣᱟᱜ ᱞᱟᱹᱠᱛᱤ ᱠᱟᱱᱟ ᱜᱤ ᱪᱤᱜ ᱪᱤᱫ ᱵᱟᱲᱟᱭ ᱠᱟᱱᱟ ᱫᱚᱨᱠᱟᱨᱟ ᱦᱳ ᱛᱤᱱᱟᱹᱜ ᱦᱟᱜ ᱪᱮᱫᱚᱜᱼᱟ ᱩᱱᱟᱹᱜ ᱜᱮ ᱵᱷᱟᱜᱤ ᱟᱨ ᱟᱵᱚ ᱥᱚᱢᱟᱡᱽ ᱠᱚᱦᱚᱸ ᱞᱟᱦᱟᱥᱮᱫ ᱨᱮᱱᱟᱜ ᱠᱩᱨᱩᱢᱩᱴᱩ ᱠᱚᱦᱚᱸ ᱵᱷᱟᱵᱽᱱᱟ ᱪᱤᱱᱛᱟ ᱦᱚᱸ ᱫᱚᱨᱠᱟᱨᱟ ᱯᱟᱲᱦᱟᱣ ᱥᱟᱶ ᱥᱟᱶᱛᱮ ᱵᱟᱢ ᱯᱟᱲᱦᱟᱣ ᱞᱮᱠᱷᱟᱡ ᱦᱚᱸ ᱛᱟᱭᱱᱚᱢᱚᱜ ᱟᱢ ᱵᱟᱝᱠᱷᱟᱡ ᱟᱱᱟ ᱠᱚ ᱫᱤᱠ ᱛᱷᱮᱠᱮ ᱱᱮᱛᱟᱨ ᱫᱚ ᱟᱭᱢᱟ ᱠᱤᱪᱷᱩ ᱪᱤᱫ ᱪᱮᱫ ᱨᱮᱱᱟᱜ ᱢᱮᱱᱟᱜᱼᱟ ᱡᱮᱢᱚᱱ ᱟᱹᱰᱤ ᱡᱟᱹᱥᱛᱤ ᱜᱮ ᱪᱚᱞᱛᱤᱜ ᱠᱟᱱᱟ ᱱᱤᱛᱚᱜ ᱫᱚ ᱮ ᱟᱭ ᱠᱚ ᱡᱮᱢᱚᱱ ᱵᱟᱲᱟᱭ ᱠᱚ ᱨᱮᱱᱟᱜ ᱦᱮᱸ ᱱᱤᱭᱚᱢ ᱠᱟᱹᱱᱩᱱ ᱠᱚᱨᱮᱱᱟᱜ ᱦᱚᱸ ᱵᱟᱲᱟᱭ ᱨᱮᱱᱟᱜ ᱵᱮᱯᱟᱨ ᱢᱮᱱᱟᱜ ᱟᱠᱟᱫᱟ ᱯᱟᱲᱦᱟᱜ ᱥᱟᱶ ᱥᱟᱶ ᱛᱮ ᱱᱤᱭᱟᱹ ᱠᱚ ᱡᱤᱱᱤᱥ ᱫᱚ ᱡᱟᱹᱥᱛᱤ ᱧᱚᱜ ᱜᱮ ᱞᱟᱹᱠᱛᱤ ᱜᱮᱭᱟ ᱟᱨ ᱯᱟᱲᱦᱟᱣ ᱵᱟᱝᱠᱷᱟᱡ ᱫᱚ ᱪᱮᱫ ᱮᱢ ᱪᱤᱠᱟᱭᱟ ᱱᱤᱛᱚᱜ ᱫᱚ ᱤᱱᱟᱹ ᱜᱮᱛᱚ ᱢᱤᱫᱴᱮᱱ ᱢᱤᱫᱴᱤᱝ ᱚᱥᱛᱨᱚ ᱞᱮᱠᱟᱢ ᱢᱮᱱ ᱠᱮᱭᱟ ᱦᱮᱸᱥᱮ ᱵᱟᱝ ᱡᱚᱛᱚ ᱡᱤᱱᱤᱥ ᱮᱸ ᱡᱟᱦᱟᱸᱴᱟᱜ ᱡᱤᱱᱤᱥ ᱜᱮᱢ ᱠᱚᱨᱟᱣᱟ ᱚᱞᱚᱜ ᱯᱟᱲᱦᱟᱜ ᱵᱟᱢ ᱵᱟᱲᱟᱭ ᱞᱮᱠᱷᱟᱡ ᱫᱚ ᱵᱟᱝ ᱜᱤ ᱢᱟᱱᱮ ᱜᱟᱱᱚᱜᱼᱟ ᱢᱚᱡᱽ ᱛᱮ ᱠᱚᱨᱟᱣ ᱛᱚ
ᱦᱳᱭ ᱦᱳᱭ ᱜᱚᱝᱠᱮ ᱦᱳᱭ ᱟᱹᱰᱤ ᱡᱚᱛᱷᱟᱛ ᱠᱟᱛᱷᱟ ᱵᱮᱱ ᱞᱟᱹᱭ ᱠᱮᱫᱼᱟ ᱡᱮ ᱢᱟᱹᱱᱢᱤ ᱡᱤᱭᱚᱱ ᱨᱮ ᱚᱞᱚᱜ ᱯᱟᱲᱦᱟᱜ ᱫᱚ ᱱᱟᱦᱟᱜ ᱟᱹᱰᱤᱜᱮ ᱞᱟᱹᱠᱛᱤ ᱜᱮᱭᱟ ᱡᱮᱢᱚᱱ ᱢᱮᱱ ᱠᱮᱭᱟᱢ ᱟᱸ ᱛᱤᱱᱟᱹᱜ ᱡᱚᱢ ᱧᱩ ᱫᱚᱨᱠᱟᱨ ᱱᱟᱦᱟᱜ ᱱᱚᱣᱟ ᱫᱩᱱᱤᱭᱟᱹ ᱨᱮ ᱡᱮᱣᱮᱫ ᱛᱟᱦᱮᱱ ᱞᱟᱹᱜᱤᱫ ᱩᱱᱟᱹᱜ ᱜᱮ ᱚᱞᱚᱜ ᱯᱟᱲᱦᱟᱜ ᱦᱚᱸ ᱫᱚᱨᱠᱟᱨᱚᱜᱼᱟ ᱱᱤᱛ ᱠᱮᱛᱮᱫ ᱫᱚ ᱪᱮᱫᱟᱜ ᱡᱮ ᱡᱩᱫᱤ ᱟᱢ ᱚᱞᱚᱜ ᱯᱟᱲᱦᱟᱜ ᱮᱢ ᱵᱟᱰᱟᱭᱟ ᱛᱟᱦᱚᱞᱮ ᱟᱢ ᱡᱟᱦᱟᱱᱟᱜ ᱠᱟᱹᱢᱤ ᱜᱮ ᱥᱮ ᱡᱟᱦᱟᱱᱟᱜ ᱡᱤᱱᱤᱥ ᱜᱮ ᱠᱟᱜᱚᱡᱽ ᱯᱚᱛᱨᱚ ᱨᱮᱭᱟᱜ ᱟᱢ ᱜᱮ ᱱᱟᱦᱟᱜ ᱮᱢ ᱚᱱᱟᱢ ᱪᱤᱠᱟᱹ ᱫᱟᱲᱮᱭᱟᱜᱼᱟ ᱥᱮ ᱚᱱᱛᱮ ᱟᱢ ᱚᱞ ᱯᱟᱲᱦᱟᱣ ᱫᱟᱲᱮᱭᱟᱜ ᱠᱷᱟᱡ ᱫᱚ ᱱᱚᱛᱮ ᱵᱩᱡ ᱦᱚᱸᱢ ᱫᱟᱲᱮᱭᱟᱜ ᱜᱮᱭᱟ ᱡᱮ ᱪᱮᱫ ᱠᱟᱱᱟ ᱱᱚᱣᱟ ᱡᱤᱱᱤᱥ ᱟᱨ ᱪᱮᱫ ᱵᱟᱝ ᱠᱟᱱᱟ ᱥᱟᱱᱟᱢ ᱠᱷᱚᱱ ᱢᱟᱲᱟᱝ ᱨᱮᱫᱚ ᱚᱱᱟᱜᱮ ᱟᱨ ᱫᱚᱥᱟᱨ ᱠᱟᱛᱷᱟ ᱫᱚ ᱢᱟᱱᱮ ᱟᱢ ᱮᱴᱟᱜ ᱦᱚᱲ ᱵᱷᱚᱨᱥᱟ ᱜᱩᱞᱟᱢ ᱠᱚ ᱵᱟᱝ ᱫᱚᱦᱚ ᱦᱩᱭᱩᱜᱼᱟ ᱡᱮ ᱮᱴᱟᱜ ᱦᱚᱲ ᱴᱷᱮᱧ ᱤᱫᱤᱭᱟ ᱟᱨᱤᱧ ᱯᱟᱲᱦᱟᱣ ᱟᱸᱡᱚᱢ ᱦᱚᱪᱚᱭᱮᱭᱟ ᱮ ᱱᱚᱣᱟ ᱫᱚ ᱪᱮᱫ ᱠᱟᱱᱟ ᱱᱟᱦᱟᱜ, ᱱᱮᱛᱟᱨ ᱫᱚ ᱚᱱᱠᱟ ᱚᱱᱟ ᱚᱞᱚᱜ ᱯᱟᱲᱦᱟᱜ ᱛᱟᱦᱮᱱ ᱠᱷᱟᱡ ᱚᱱᱟ ᱢᱤᱫᱴᱮᱱ ᱥᱟᱱᱟᱢ ᱠᱷᱚᱱ ᱞᱟᱹᱴᱩ ᱢᱟᱨᱟᱝ ᱚᱱᱟ ᱡᱤᱛᱠᱟᱹᱨ ᱦᱟᱹᱥᱤᱞᱚᱜᱼᱟ ᱟᱫᱚ ᱢᱤᱫ ᱴᱮᱱ ᱡᱤᱱᱤᱥᱤᱧ ᱢᱮᱱᱟ ᱠᱤ ᱥᱚᱢᱟᱡᱽ ᱨᱮ ᱥᱟᱱᱟᱢ ᱠᱷᱚᱱ ᱟᱸ ᱞᱟᱹᱴᱩ ᱫᱚ ᱪᱮᱫ ᱠᱟᱱᱟ ᱚᱞᱚᱜ ᱯᱟᱲᱦᱟᱜ ᱟᱨ ᱧᱮᱞ ᱢᱮ ᱥᱚᱢᱟᱡᱽ ᱨᱮᱱ ᱦᱚᱲ ᱦᱚᱸ ᱚᱞᱚᱜ ᱯᱟᱲᱦᱟᱜ ᱜᱤᱫᱽᱨᱟᱹ ᱠᱚᱜᱮ ᱱᱟᱸᱜ ᱠᱚ ᱛᱷᱚᱲᱟ ᱱᱟᱯᱟᱭ ᱵᱮᱵᱚᱦᱟᱨ ᱧᱮᱞ ᱛᱮᱠᱚ ᱠᱚᱭᱚᱜ ᱠᱚᱭᱟ ᱟᱨ ᱩᱱᱠᱩ ᱜᱮ ᱱᱟᱦᱟᱜ ᱛᱷᱚᱲᱟ ᱟᱸ ᱤᱡᱽᱡᱚᱛ ᱦᱚᱸᱠᱚ ᱮᱢᱟ ᱠᱚᱣᱟ ᱦᱳᱭ ᱥᱮ ᱟᱨ ᱡᱟᱦᱟᱸᱭ ᱜᱤᱫᱽᱨᱟᱹ ᱠᱚ ᱚᱞᱚᱜ ᱯᱟᱲᱦᱟᱜ ᱵᱟᱠᱚ ᱥᱮᱬᱟᱭᱮᱫ ᱠᱟᱱᱟ ᱥᱮ ᱮᱱᱛᱮᱱ ᱵᱟᱠᱚ ᱥᱮᱬᱟ ᱟᱠᱟᱣ ᱱᱟ ᱩᱱᱠᱩ ᱫᱚ ᱱᱟᱦᱟᱜ ᱧᱮᱞ ᱠᱚᱢᱮ ᱛᱷᱚᱲᱟ ᱥᱚᱢᱟᱡᱽ ᱨᱮᱱ ᱦᱚᱲ ᱛᱷᱚᱲᱟ ᱵᱷᱮᱜᱟᱨ ᱧᱚᱜ ᱫᱷᱟᱨᱟ ᱛᱮᱠᱚ ᱧᱮᱞ ᱠᱚᱣᱟ ᱟᱨ ᱮᱱᱛᱮᱟᱱ ᱩᱱᱠᱩ ᱫᱚ ᱢᱟᱱᱮ ᱵᱟᱠᱚ ᱚᱞ ᱯᱟᱲᱦᱟᱣ ᱠᱟᱱᱟ ᱚᱱᱟ ᱤᱭᱟᱹᱛᱮ᱾ ᱟᱫᱚ ᱢᱤᱫᱴᱮᱱ ᱠᱚ ᱢᱮᱱ ᱠᱟᱜ ᱞᱮᱠᱟ ᱦᱮᱸ ᱚᱞᱚᱜ ᱯᱟᱲᱦᱟᱜ ᱥᱟᱶ ᱥᱟᱶᱛᱮ ᱟᱵᱚ ᱥᱠᱤᱞ ᱠᱚᱦᱚᱸ ᱫᱚᱨᱠᱟᱨᱚᱜᱼᱟ ᱦᱳᱭ ᱥᱮ ᱡᱮᱢᱚᱱ ᱢᱤᱫᱴᱮᱱ ᱦᱚᱲ ᱠᱷᱟᱹᱞᱤ ᱚᱞ ᱯᱟᱲᱦᱟᱣ ᱮᱱᱟᱭ ᱟᱨ ᱩᱱᱤ ᱴᱷᱮᱱ ᱤᱠᱤᱞ ᱜᱮ ᱵᱟᱹᱱᱩᱜ ᱟᱹᱱᱤᱡ ᱟᱨ ᱛᱟᱦᱚᱞᱮ ᱫᱚ ᱩᱱᱤ ᱦᱚᱲ ᱫᱚ ᱱᱟᱜ ᱚᱞᱚᱜ ᱯᱟᱲᱦᱟᱣ ᱰᱤᱜᱽᱨᱤ ᱠᱟᱛᱮᱫ ᱱᱟᱦᱟᱜ ᱩᱱᱤ ᱫᱚ ᱚᱲᱟᱜ ᱨᱮᱜᱮ ᱫᱩᱲᱩᱵ ᱜᱮᱭ ᱛᱟᱦᱮᱱᱟ ᱟᱨ ᱩᱱᱤ ᱫᱚ ᱵᱟᱭ, ᱚᱱᱟᱛᱮ ᱥᱠᱤᱞ ᱡᱩᱫᱤ ᱛᱟᱦᱮᱱᱟ ᱟᱵᱮᱱ ᱴᱷᱮᱡ ᱥᱮ ᱟᱹᱞᱤᱧ ᱴᱷᱮᱡ ᱥᱮ ᱡᱟᱦᱟᱸᱭ ᱴᱷᱮᱡ ᱜᱮ ᱛᱟᱦᱚᱞᱮ ᱱᱚᱣᱟ ᱢᱤᱫ ᱵᱤᱛᱟᱹ ᱞᱟᱡ ᱞᱟᱹᱜᱤᱫ ᱛᱮᱫᱚ ᱠᱟᱹᱣᱰᱤ ᱟᱨᱡᱟᱣ ᱫᱚ ᱱᱟᱦᱟᱜ ᱮᱠᱫᱚᱢ ᱟᱥᱟᱱ ᱛᱤᱜᱮ ᱦᱩᱭᱩᱜ ᱛᱟᱭᱟ ᱦᱳᱭᱥᱮ ᱟᱨ ᱟᱭᱟᱜ ᱥᱩᱞᱩᱠ ᱥᱚᱝᱥᱟᱨ ᱢᱚᱸᱡᱽ ᱛᱮ ᱡᱤᱭᱚᱱ ᱠᱷᱟᱱᱰᱟᱣᱟ ᱦᱳᱭ ᱥᱮ
ᱦᱮᱸ
ᱛᱚ ᱱᱚᱜᱼᱚ ᱱᱚᱝᱠᱟᱱ ᱠᱟᱛᱷᱟ ᱦᱳᱭᱳᱜ ᱠᱟᱱᱟ ᱠᱤ ᱚᱞᱚᱜ ᱯᱟᱲᱦᱟᱜ ᱫᱚ ᱟᱹᱰᱤ ᱞᱟᱹᱠᱛᱤ ᱜᱮᱭᱟ ᱟᱨ ᱥᱚᱢᱟᱡᱽ ᱩᱨᱜᱟᱹᱞ ᱞᱟᱹᱜᱤᱫ ᱛᱮᱦᱚᱸ ᱱᱚᱣᱟ ᱚᱞᱚᱜ ᱯᱟᱲᱦᱟᱜ ᱜᱮ ᱫᱚᱨᱠᱟᱨᱚᱜ ᱠᱟᱱᱟ ᱢᱟᱲᱟᱝ ᱨᱮᱫᱚ
ᱦᱮᱸ ᱦᱮᱸ ᱦᱮᱸ
ᱥᱮ ᱪᱮᱫ ᱵᱮᱱ ᱢᱮᱱ ᱦᱚᱪᱚᱭᱮᱫᱟ ᱱᱚᱣᱟ ᱨᱮ
ᱦᱮᱸ ᱦᱮᱸ ᱚᱵᱚᱥᱥᱚᱭ ᱪᱮᱫᱟ ᱵᱟᱝ ᱯᱟᱲᱦᱟᱣ ᱫᱚ ᱮᱢᱚᱱ ᱢᱤᱫᱴᱤᱝ ᱡᱤᱱᱤᱥ ᱠᱟᱱᱟ ᱢᱤᱫᱴᱤᱝ ᱚᱥᱛᱨᱚ ᱞᱮᱠᱟ ᱥᱮ ᱵᱟᱝ ᱢᱟᱱᱮ ᱱᱤᱭᱟᱹ ᱥᱚᱢᱟᱡ ᱨᱮ ᱡᱮᱣᱮᱫ ᱵᱟᱧᱪᱟᱣ ᱛᱟᱦᱮᱱ ᱞᱟᱹᱜᱤᱫ ᱚᱥᱛᱨᱚ ᱞᱮᱠᱟᱭ ᱠᱟᱹᱢᱤᱭᱟᱭ ᱯᱟᱲᱦᱟᱜ ᱮᱢ ᱜᱟᱱ ᱞᱮᱠᱷᱟᱡ ᱜᱮ ᱩᱥᱠᱤᱞ ᱦᱚᱢ ᱪᱮᱫᱟ ᱛᱟᱦᱞᱮ ᱵᱟᱢ ᱜᱟᱱ ᱞᱮᱠᱷᱟᱡ ᱤᱥᱠᱤᱞ ᱵᱟᱢ ᱪᱮᱫ ᱫᱟᱲᱮᱭᱟᱜᱼᱟ᱾ ᱚᱱᱮ ᱚᱱᱠᱟ ᱟᱨᱚ ᱯᱟᱲᱦᱟᱣ ᱫᱚ ᱱᱚᱰᱮ ᱵᱮᱥ ᱜᱮ ᱦᱳᱭ ᱱᱟ ᱡᱮᱴᱟ ᱮᱢᱚᱱ ᱮᱢᱚᱱ ᱤᱥᱠᱤᱞ ᱮᱢ ᱪᱮᱫᱟ ᱡᱮᱴᱟ ᱦᱳᱭ ᱛᱚ ᱥᱠᱤᱞ ᱫᱚ ᱡᱮᱢᱚᱱ ᱟᱭᱢᱟ ᱨᱚᱠᱚᱢ ᱡᱤᱱᱤᱥ ᱦᱩᱭᱩᱜ ᱠᱟᱱᱟ ᱥᱮ ᱢᱮᱱ ᱞᱮᱠᱷᱟᱡ ᱫᱚ ᱢᱟᱱᱮ ᱠᱟᱹᱢᱤ ᱠᱚᱦᱚᱸ ᱢᱤᱫᱴᱮᱱ ᱥᱠᱤᱞ ᱢᱚᱫᱫᱷᱮ ᱜᱮ ᱯᱟᱲᱟᱜ ᱠᱟᱱᱟ ᱡᱟᱦᱟᱸᱭ ᱠᱚ ᱵᱟᱠᱚ ᱯᱟᱲᱦᱟᱜ ᱠᱟᱱᱟ ᱩᱱᱠᱩᱣᱟᱜ ᱢᱤᱫᱴᱮᱱ ᱥᱠᱤᱞ ᱨᱮ ᱯᱟᱲᱦᱟᱜ ᱠᱟᱱ ᱛᱟᱠᱚᱣᱟ ᱡᱟ ᱯᱟᱲᱦᱟᱜ ᱠᱚᱣᱟᱜ ᱦᱚᱸ ᱢᱤᱫᱴᱮᱱ ᱟᱞᱟᱫᱟ ᱢᱤᱫᱴᱮᱱ ᱥᱠᱤᱞ ᱛᱳᱭᱨᱤᱜ ᱠᱟᱱ ᱛᱟᱠᱚᱣᱟ
ᱹᱹᱹ
ᱵᱟᱱᱟᱨ ᱜᱮ ᱴᱷᱤᱠ ᱜᱮᱭᱟ ᱢᱟᱱᱮ ᱥᱠᱤᱞ ᱥᱠᱤᱞ ᱠᱟᱱᱟ ᱟᱨ ᱯᱟᱲᱦᱟᱜ ᱥᱮᱫ ᱠᱷᱚᱡ ᱫᱚ ᱢᱮᱱᱠᱷᱟᱱ ᱫᱚ ᱢᱟᱱᱮ ᱵᱷᱟᱹᱜᱤ ᱢᱤᱫᱴᱮᱡ ᱠᱮᱴᱮᱡ ᱡᱤᱱᱤᱥ ᱠᱟᱱᱟ ᱢᱤᱫᱴᱮᱱ ᱡᱟᱦᱟᱸ ᱡᱤᱱᱤᱥ ᱠᱚᱨᱟᱣ ᱨᱮᱱᱟᱜ ᱡᱚᱛᱚ ᱠᱤᱪᱷᱩ ᱜᱮ ᱱᱮᱛᱟᱨ ᱫᱚ ᱡᱮᱢᱚᱱ ᱡᱚᱛᱚ ᱡᱤᱱᱤᱥ ᱜᱮ ᱚᱱᱞᱟᱭᱤᱱ ᱪᱟᱵᱟᱜ ᱠᱟᱱᱟ ᱥᱮ ᱚᱱᱞᱟᱭᱤᱱ ᱨᱮᱭᱟᱜ ᱦᱚᱸ ᱛᱚ ᱚᱱᱞᱟᱭᱤᱱ ᱡᱤᱱᱤᱥ ᱠᱟᱹᱢᱤ ᱠᱚᱨᱛᱮ ᱜᱮᱞᱮᱫᱚ ᱯᱟᱲᱦᱟᱜ ᱡᱤᱱᱤᱥ ᱜᱮ ᱫᱚᱨᱠᱟᱨᱟ ᱟᱨ ᱯᱟᱲᱦᱟᱜ ᱥᱠᱤᱞ ᱜᱮ ᱫᱚᱨᱠᱟᱨᱟᱢᱟ ᱛᱚᱵᱮ ᱤᱱᱟᱹᱜ ᱜᱮᱭᱮᱢ ᱵᱟᱨ ᱫᱤᱭᱮ ᱥᱮᱢᱟ ᱠᱟᱹᱢᱤ ᱫᱟᱲᱮᱭᱟᱜᱼᱟ ᱵᱟᱝᱠᱷᱟᱱ ᱫᱚ ᱢᱩᱥᱠᱤᱞ ᱜᱮᱭᱟ ᱹᱹᱹᱦᱮ ᱵᱟᱝ
ᱦᱳᱭ ᱱᱮᱛᱟᱨ ᱫᱚ ᱱᱟᱦᱟᱜ ᱡᱮᱢᱚᱱ ᱡᱟᱦᱟᱸᱭ ᱡᱩᱫᱤ ᱥᱠᱤᱞ ᱢᱮᱱᱟᱜ ᱛᱟᱭᱟ ᱮᱠᱥᱯᱮᱨᱤᱭᱮᱱᱥ ᱠᱚ ᱱᱟᱦᱟᱜ ᱢᱮᱱᱟᱜ ᱛᱟᱭᱟ ᱩᱱᱤᱜᱮ ᱱᱟᱦᱟᱜ ᱠᱳᱢᱯᱟᱱᱤ ᱨᱮᱦᱚᱸ ᱥᱟᱱᱟᱢ ᱠᱷᱚᱱ ᱢᱟᱲᱟᱝ ᱨᱮᱠᱚ ᱥᱟᱱᱟᱢ ᱠᱷᱚᱱ ᱞᱟᱦᱟ ᱨᱮᱠᱚ ᱫᱟᱣ ᱠᱚ ᱮᱢᱟᱣᱮᱭᱟ ᱱᱟᱦᱟᱜ ᱦᱳᱭ ᱥᱮ
ᱹᱹᱹ ᱦᱳᱭ
ᱟᱨ ᱡᱟᱦᱟᱱᱟᱜ ᱚᱝᱠᱟ ᱟᱯᱱᱟᱨ ᱱᱤᱡᱮᱨ ᱛᱮᱦᱚᱸ ᱡᱩᱫᱤ ᱚᱞᱚᱜ ᱯᱟᱲᱦᱟᱜ ᱜᱤᱫᱽᱨᱟᱹ ᱡᱩᱫᱤ ᱟᱡᱛᱮ ᱡᱩᱫᱤ ᱚᱞᱚᱜ ᱯᱟᱲᱦᱟᱜ ᱡᱩᱫᱤ ᱟᱡᱛᱮ ᱢᱚᱱᱮ ᱞᱟᱜᱟᱣ ᱠᱟᱛᱮᱫ ᱱᱟᱟᱭ ᱚᱞᱚᱜ ᱠᱟᱱᱟ ᱛᱟᱦᱚᱞᱮ ᱩᱱᱤ ᱫᱚ ᱫᱤᱱᱟᱹᱢ ᱡᱩᱫᱤ ᱩᱱᱤ ᱧᱮᱞ ᱛᱟᱭᱟ ᱟᱨ ᱫᱤᱱᱟᱹᱢ ᱜᱮ ᱡᱩᱫᱤ ᱩᱱᱤ ᱠᱩᱨᱩᱢᱩᱴᱩ ᱨᱮᱭ ᱞᱟᱜᱟᱣ ᱠᱚᱜᱼᱟ ᱱᱟᱦᱟᱜ ᱟᱨ ᱡᱩᱫᱤ ᱩᱱᱤ ᱚᱱᱟ ᱡᱟᱭᱜᱟ ᱠᱷᱚᱱ ᱱᱟᱦᱟᱜ ᱵᱟᱭ ᱵᱮᱨᱮᱜᱼᱟ ᱛᱟᱦᱚᱞᱮ ᱫᱚ ᱱᱮᱥ ᱦᱚᱪᱚᱭᱮ ᱱᱟᱦ ᱢᱤᱫ ᱫᱤᱱ ᱫᱚ ᱱᱟᱦᱟᱜ ᱚᱱᱟ ᱡᱤᱱᱤᱥᱮ ᱹᱹ ᱯᱟᱞᱮ ᱫᱮᱨᱤ ᱦᱩᱭ ᱫᱟᱲᱮᱭᱟᱜᱼᱟ ᱢᱮᱱ ᱮᱠᱷᱟᱱ ᱚᱱᱟ ᱩᱱᱤ ᱥᱚᱯᱷᱚᱞᱚᱜ ᱜᱮᱭᱟ ᱦᱳᱭ ᱥᱮ ᱛᱚ ᱚᱞᱚᱜ ᱯᱟᱲᱦᱟᱜ ᱫᱚ ᱚᱱᱠᱟᱱ ᱡᱤᱱᱤᱥ ᱠᱟᱱᱟ ᱡᱟᱦᱟᱸ ᱫᱚ ᱞᱟᱜᱟᱞᱮ ᱜᱮ ᱛᱟᱦᱮᱱ ᱦᱩᱭᱩᱜ ᱱᱟᱦᱟᱸᱜ ᱦᱳᱭ ᱥᱮ ᱟᱫᱚ ᱟᱢ ᱡᱩᱫᱤᱢ ᱛᱷᱚᱲᱟ ᱫᱤᱱᱮᱢ ᱚᱞ ᱯᱟᱲᱦᱟᱣᱱᱟ ᱟᱨᱦᱚᱢ ᱵᱟᱹᱜᱤ ᱠᱮᱜᱼᱟ ᱟᱨᱦᱚᱢ ᱮᱛᱚᱦᱚᱵᱟ ᱟᱨᱦᱚᱢ ᱵᱟᱹᱜᱤᱭᱟ ᱚᱱᱠᱟ ᱛᱮᱫᱚ ᱱᱟᱦᱟᱸᱜ ᱱᱩᱭ ᱵᱟᱭ ᱢᱟᱱᱟᱣᱟ ᱩᱱᱤ ᱫᱚ ᱩᱱᱤ ᱯᱚᱨᱮ ᱡᱩᱫᱤᱢ ᱪᱮᱠᱟᱭᱮᱫ ᱠᱟᱱ ᱠᱷᱟ ᱫᱚ ᱩᱱᱤ ᱩᱯᱚᱨ ᱨᱮᱜᱮ ᱪᱮᱠᱟᱭ ᱢᱮ ᱦᱟᱸᱜ ᱟᱞᱚᱢ ᱦᱟᱱᱛᱮ ᱱᱟᱛᱮ ᱛᱮ ᱢᱚᱱᱮ ᱠᱚ ᱟᱞᱚᱢ ᱫᱟᱹᱲ ᱦᱚᱪᱚᱭ ᱛᱟᱢᱟ ᱟᱨ ᱵᱟᱠᱷᱟᱡ ᱱᱟᱦᱟᱸᱜ ᱩᱱᱤ ᱟᱢ ᱛᱟᱭᱱᱚᱢ ᱛᱮ ᱮᱢᱚᱱ ᱮ ᱫᱟᱹᱲ ᱦᱚᱪᱚ ᱢᱮᱭᱟ ᱡᱮ ᱟᱢ ᱯᱩᱨᱟᱹ ᱡᱤᱵᱚᱱ ᱨᱮ ᱠᱷᱩᱫᱟᱹ ᱛᱮᱦᱚᱸ ᱵᱟᱢ ᱛᱤᱭᱟᱹᱜ ᱫᱟᱲᱮᱭᱟᱭᱟ ᱦᱳᱭᱥ ᱛᱚ ᱚᱱᱟ ᱥᱚᱢᱚᱭ ᱨᱮᱜᱮ ᱩᱱᱤ ᱢᱟᱱᱮ ᱚᱱᱟ ᱢᱮᱱᱟᱜᱼᱟ ᱛᱚ ᱚᱞᱚᱜ ᱯᱟᱲᱦᱟᱜ ᱫᱚ ᱚᱱᱮ ᱚᱱᱠᱟᱱ ᱡᱤᱱᱤᱥ ᱠᱟᱱ ᱜᱮᱭᱟ ᱦ ᱞᱝ ᱨᱚᱯᱚᱲᱮᱢ ᱜᱟᱞᱚᱪ ᱠᱮᱫᱼᱟ ᱞᱟᱝ ᱡᱮᱢᱚᱱ ᱞᱮᱠᱟᱛᱮ ᱦᱳᱭᱥ ᱦᱮᱸ ᱟᱨ ᱦᱳᱭ ᱜᱚᱢᱠᱮ ᱟᱸᱡᱚᱢᱮᱫ ᱠᱟᱱ ᱜᱮᱭᱭᱟ
ᱦᱮᱸ ᱟᱸᱚᱢ ᱜᱸᱚᱢ
ᱦᱳᱭ ᱦᱳᱭ ᱟᱫᱚ ᱱᱤᱛ ᱠᱟᱛᱮᱜ ᱵᱚᱱ ᱧᱮᱞᱮᱫ ᱠᱟᱱᱟ ᱟᱵᱩ
ᱦᱸ
ᱠᱟᱹᱴᱤᱡ ᱠᱟᱹᱴᱤᱡ ᱜᱤᱫᱽᱨᱟᱹ ᱠᱩ ᱟ. ᱛᱩ ᱨᱮᱦᱚᱸ ᱟᱹᱰᱤ ᱟᱸᱴ ᱠᱚ ᱚᱞᱚᱜ ᱠᱟᱱᱟ ᱯᱟᱲᱦᱟᱜ ᱠᱟᱱᱟᱵᱩᱱ ᱟᱨ ᱟᱹᱰᱤ ᱱᱟᱯᱟᱭ ᱜᱮ ᱵᱩᱡᱷᱟᱹᱜ ᱠᱟᱱᱟ ᱱᱩᱠᱩ ᱠᱚ ᱧᱮᱞ ᱠᱟᱛᱮᱫ ᱟᱨ ᱪᱮᱫᱟᱜ ᱡᱮ ᱥᱮᱫᱟᱭ ᱦᱟᱯ ᱦᱟᱯᱲᱟᱢ ᱚᱠᱛᱮ ᱫᱚ ᱱᱟᱸᱜ ᱟᱵᱚ ᱵᱟᱯᱩ ᱛᱟᱠᱚ ᱩᱱᱠᱩ ᱠᱚ ᱱᱟᱦᱟᱸᱜ ᱤᱥᱠᱩᱞ ᱠᱚ ᱪᱟᱞᱟᱜ ᱩᱱᱠᱩ ᱫᱚ ᱦᱟᱹᱜ ᱵᱟᱠᱚ ᱠᱩᱥᱤᱜ ᱠᱟᱱ ᱛᱟᱦᱮᱱᱟ ᱩᱱᱠᱩ ᱫᱚ ᱱᱟᱦᱟᱸᱜ ᱜᱟᱹᱭ ᱜᱩ ᱜᱩᱯᱤ ᱢᱮᱨᱚᱢ ᱜᱩᱯᱤ ᱠᱟᱰᱟ ᱜᱩᱯᱤ ᱟᱜ ᱚᱲᱟᱜ ᱥᱮᱭᱟᱜ ᱠᱟᱹᱢᱤ ᱱᱚᱜᱼᱚᱭ ᱱᱚᱣᱟ ᱠᱚ ᱵᱟᱹᱲᱛᱤ ᱫᱚᱠᱚ ᱠᱩᱥᱤᱜ ᱠᱟᱱ ᱛᱟᱦᱮᱱᱟ ᱟᱢᱫᱚ ᱪᱮᱫ ᱮᱢ ᱚᱞᱚᱜᱼᱟ ᱱᱚᱰᱮ ᱟᱢ ᱥᱮᱛᱟᱜ ᱟᱹᱭᱩᱵ ᱠᱟᱹᱢᱤ ᱠᱟᱛᱮ ᱡᱚᱢ ᱢᱮ ᱪᱟᱥ ᱢᱮ ᱟᱵᱚ ᱫᱚ ᱪᱟᱥᱟ ᱠᱟᱱᱟ ᱵᱩᱱ ᱠᱤᱥᱟᱹᱲ ᱠᱟᱱᱟ ᱵᱩᱱ ᱞᱟᱦᱟ ᱫᱚ ᱚᱱᱠᱟ ᱠᱚ ᱢᱚᱱᱮᱭᱮᱫ ᱠᱟᱱ ᱛᱟᱦᱮᱱᱟ ᱢᱮᱱᱠᱷᱟᱱ ᱱᱤᱛ ᱠᱟᱛᱮ ᱡᱟᱦᱟᱸ ᱛᱤᱱᱟᱹᱜ ᱞᱟᱹᱴᱩ ᱜᱮ ᱠᱷᱮᱛ ᱢᱮᱱᱟᱜ ᱛᱟᱢ ᱡᱟᱦᱟᱸ ᱛᱤᱱᱟᱹᱜ ᱞᱟᱹᱴᱩ ᱜᱮ ᱪᱟᱥᱚᱜ ᱠᱟᱱ ᱢᱮᱱᱠᱷᱟᱱ ᱟᱢ ᱫᱚ ᱚᱱᱠᱟ ᱫᱚ ᱠᱤᱥᱟᱹᱲ ᱫᱚ ᱵᱟᱠᱚ ᱢᱚᱱᱮᱭ ᱢᱮᱭᱟ ᱦᱩᱲᱩ ᱪᱟᱣᱞᱤ ᱨᱮᱠᱚ ᱦᱳᱭ ᱥᱮ
ᱦᱩᱸ ᱠᱟᱹᱢᱤ ᱠᱟᱹᱢᱤ ᱞᱟᱜᱟᱜᱼᱟ ᱠᱟᱹᱢᱤ ᱜᱮ ᱠᱟᱱᱟ ᱢᱟᱨᱟᱝ ᱱᱮᱛᱟᱨ ᱫᱚ ᱪᱟᱥ ᱛᱮ ᱫᱚ ᱛᱤᱱᱟᱹ ᱫᱤᱱ ᱡᱚᱛᱚᱱᱚ ᱱᱮᱛᱟᱨ ᱫᱚ ᱵᱟᱵᱚᱱ ᱪᱟᱥ ᱤᱫᱤ ᱠᱟᱱᱟ ᱥᱮ ᱟᱨ ᱱᱮᱛᱟᱨ ᱫᱚ ᱡᱮᱢᱚᱱ ᱯᱚᱨᱤᱵᱮᱥ ᱠᱚᱨᱮ ᱱᱟ ᱦᱚᱸ ᱚᱵᱚᱥᱛᱷᱟ ᱦᱚᱸ ᱠᱷᱟᱨᱟᱯ ᱜᱮᱭᱟ᱾ ᱡᱮ ᱥᱚᱢᱚᱭ ᱥᱚᱢᱚᱭ ᱦᱚᱸ ᱵᱟᱝ ᱫᱟᱜ ᱵᱚᱱ ᱠᱟᱱᱟᱭ ᱱᱚᱜᱼᱚᱭ ᱡᱮᱢᱚᱱ ᱛᱮ ᱢᱟᱡᱷᱮ ᱢᱚᱫᱫᱷᱮ ᱡᱟᱹᱥᱛᱤ ᱥᱤᱛᱩᱝ ᱮᱱᱟᱭ ᱢᱟᱡᱷᱮ ᱢᱚᱫᱫᱷᱮ ᱪᱮ ᱪᱚᱝ ᱢᱟᱱᱮ ᱫᱚᱥᱟᱨ ᱜᱮᱢ ᱵᱩᱡ ᱠᱮᱭᱟ᱾ ᱡᱮᱢᱚᱱ ᱠᱤᱪᱷᱩ ᱠᱤᱪᱷᱩ ᱡᱟᱭᱜᱟ ᱫᱚ ᱦᱚᱭ ᱛᱚ ᱫᱟᱜ ᱠᱟᱱ ᱜᱮᱭᱟ ᱠᱤᱪᱷᱩ ᱠᱤᱪᱷᱩ ᱡᱟᱭᱜᱟ ᱫᱚ ᱢᱚᱥ ᱵᱟᱭ ᱫᱟᱜ ᱱᱤᱝᱠᱟᱹ ᱠᱟᱱᱟ ᱛᱚ ᱱᱤᱭᱟᱹ ᱠᱚᱦᱚᱸ ᱢᱤᱫᱴᱮᱱ ᱥᱚᱢᱚᱥᱟ ᱡᱤᱱᱤᱥ ᱠᱟᱱ ᱜᱮᱭᱟ ᱩᱱᱡᱚ ᱱᱟ
ᱞᱟᱦᱟ ᱛᱮᱫᱚ ᱞᱟᱦᱟᱛᱮ ᱠᱟᱱᱟ ᱦᱩᱸ
ᱦᱳᱭ ᱟᱹᱰᱤ ᱞᱟᱹᱠᱛᱤ ᱟᱹᱰᱤ ᱚᱱᱟ ᱟᱹᱰᱤ ᱥᱟᱹᱨᱤ ᱠᱟᱛᱷᱟ ᱠᱟᱱ ᱜᱮ ᱟᱨ ᱡᱮᱢᱚᱱ ᱚᱞᱚᱜ ᱯᱟᱲᱦᱟᱜ ᱛᱮᱜᱮ ᱥᱮᱫᱟᱭ ᱦᱚᱲ ᱠᱚ ᱢᱮᱱ ᱟᱠᱟᱜ ᱞᱮᱠᱟᱜ ᱡᱮ ᱚᱞᱚᱜ ᱢᱮ ᱟᱨ ᱵᱟᱠᱷᱟᱡ ᱫᱚ ᱢᱟᱱᱮ ᱡᱟᱦᱟᱱᱟᱜ ᱪᱤᱠᱟᱭ ᱢᱮ ᱟᱨ ᱚᱱᱟ ᱪᱤᱠᱟᱹ ᱞᱮᱠᱷᱟ ᱜᱮ ᱮᱱᱛᱮ ᱡᱟᱱᱣᱟ